ᱨᱚᱲ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ ᱟᱢ ᱟᱸᱡᱚᱢ ᱮᱫᱟᱢ?
ᱦᱮᱸ ᱟᱸᱡᱚᱢ ᱮᱫᱟᱧ᱾
ᱚ ᱪᱮᱜ ᱪᱤᱠᱟᱹ ᱟᱠᱟᱱᱟ?
ᱟᱭ ᱡᱟᱯᱤᱫ ᱦᱚᱭᱚᱜ ᱞᱟᱹᱜᱤᱜ᱾
ᱚᱻ
ᱟᱢ ᱪᱮᱜᱮᱢ ᱪᱤᱠᱟᱹᱭᱮᱜᱼᱟ?
ᱦᱚᱭ ᱤᱧᱦᱚᱸ ᱚᱱᱠᱟ ᱜᱮ ᱡᱟᱹᱯᱤᱫ ᱦᱩᱭᱩᱜ ᱞᱟᱹᱜᱤᱜᱼᱟ ᱡᱚᱢᱼᱼ ᱢᱟᱱᱮ ᱡᱚᱢ ᱠᱚᱫᱚ ᱦᱩᱭ ᱠᱟᱱᱟ ᱛᱚ?
ᱦᱮᱸ ᱡᱚᱢ ᱠᱚᱫᱚ ᱦᱩᱭᱩᱜ ᱠᱟᱱᱟ, ᱡᱚᱢ ᱵᱟᱲᱟ ᱠᱟᱛᱮᱜ ᱜᱤᱛᱤᱜ ᱦᱩᱭᱩᱜ ᱠᱟᱱᱟ᱾
ᱚᱻ ᱦᱮᱸ ᱛᱚ ᱛᱟᱦᱞᱮ ᱛᱮᱦᱮᱧ ᱢᱤᱫᱴᱮᱱ ᱴᱚᱯᱤᱠ ᱱᱤᱭᱮ ᱡᱮ ᱟᱵᱚ ᱱᱚᱜᱼᱚᱭᱼᱼ ᱢᱟᱱᱮᱧ ᱞᱟᱹᱭ ᱮᱫᱟ ᱟᱵᱚ ᱱᱚᱭᱼᱚᱭ ᱜᱩᱨᱩ ᱜᱚᱝᱠᱮ ᱱᱤᱛ ᱠᱤᱪᱷᱩ ᱠᱟᱛᱷᱟ ᱟᱨᱠᱤᱼᱼ ᱞᱟᱹᱭ ᱢᱮᱥᱮ ᱟᱡᱼᱼ ᱜᱩᱨᱩ ᱜᱚᱝᱠᱮᱭᱟᱜ ᱡᱟᱱᱟᱢ ᱫᱚ ᱚᱠᱟᱨᱮ ᱦᱩᱭ ᱞᱮᱱᱟ? ᱥᱮ ᱜᱩᱨᱩ ᱜᱚᱢᱠᱮ ᱫᱚ ᱼᱼ ᱛᱤᱱᱟᱹᱜ ᱥᱟᱞ ᱨᱮ ᱡᱟᱱᱟᱢ ᱞᱮᱱᱟᱭ ᱥᱮ ᱟᱡ ᱵᱟᱵᱟᱣᱟᱜ ᱧᱩᱛᱩᱢ ᱟᱡ ᱟᱭᱳᱣᱟᱜ ᱧᱩᱛᱩᱢ?
ᱜᱩᱨᱩ ᱜᱚᱝᱠᱮ ᱫᱚ ᱩᱱᱤᱥᱥᱳ ᱯᱟᱸᱪ ᱥᱟᱞᱨᱮᱭ ᱡᱟᱱᱟᱢ ᱞᱮᱱᱟᱭ ᱯᱟᱸᱪᱮᱭ ᱢᱮᱭᱼᱼ ᱡᱟᱦᱟᱸ ᱫᱚ ᱵᱟᱹᱭᱥᱟᱹᱠ ᱠᱩᱱᱟᱹᱢᱤ ᱦᱚᱸ ᱠᱚ ᱞᱟᱹᱭ ᱜᱮᱭᱟ᱾
ᱚᱻ ᱟᱨ ᱢᱤᱫᱴᱮᱱ ᱡᱤᱱᱤᱥ ᱡᱮ ᱱᱚᱜᱼᱚᱭ ᱵᱟᱹᱭᱥᱟᱹᱠᱼᱼ ᱠᱩᱱᱟᱹᱢᱤ ᱡᱟᱦᱟᱢ ᱞᱟᱹᱭ ᱠᱮᱫ ᱫᱚ ᱱᱮᱛᱟᱨ ᱡᱟᱦᱟᱸ ᱠᱚ ᱩᱱ ᱤᱭᱟᱜ ᱡᱟᱱᱟᱢ ᱢᱟᱦᱟ ᱠᱚ ᱢᱟᱱᱟᱣ ᱮᱫᱟ᱾ ᱢᱟᱱᱮ ᱚᱠᱟᱴᱟᱜ ᱥᱚᱴᱷᱤᱠ ᱜᱮᱭᱟ ᱡᱟᱦᱟᱸ ᱫᱚ ᱯᱟᱸᱪᱮ ᱢᱮᱭ ᱥᱮ ᱵᱟᱹᱭᱥᱟᱹᱠᱷ ᱠᱩᱱᱟᱹᱢᱤ?
ᱩᱱᱤᱥᱥᱚ ᱯᱟᱸᱪ ᱨᱮᱱᱟᱜ ᱯᱟᱸᱪ ᱥᱟᱞ ᱨᱮᱫᱚᱼᱼ ᱵᱟᱱᱟᱨᱜᱤ ᱢᱤᱫ ᱫᱤᱱ ᱛᱮ ᱦᱩᱭ ᱞᱮᱱᱟ᱾
ᱟᱪᱪᱷᱟ᱾
ᱠᱷᱟᱱ ᱱᱟᱦᱟᱜ ᱫᱚ ᱯᱟᱞᱴᱟᱣ ᱟᱠᱟᱱᱟ᱾ ᱯᱟᱸᱪᱮ ᱢᱮᱭ ᱦᱚᱸᱠᱚ ᱢᱟᱱᱟᱣᱮᱫ᱾
ᱵᱟᱹᱭᱥᱟᱹᱠᱷ ᱠᱩᱱᱟᱹᱢᱤ ᱦᱚᱸ ᱠᱚ ᱢᱟᱱᱟᱣᱮᱜ᱾
ᱚᱻ ᱟᱪᱪᱷᱟ ᱟᱪᱪᱷᱟ᱾
ᱟᱢᱟᱜ ᱢᱚᱱᱮᱛᱮ ᱪᱮᱜ ᱚᱠᱟᱴᱟᱜ ᱡᱚᱛᱷᱟᱛᱟ᱾
ᱤᱧᱟᱹᱜ ᱢᱮᱱ ᱛᱮᱫᱚ ᱱᱚᱣᱟ ᱡᱟᱦᱟᱸ ᱜᱚᱸᱼᱼ ᱡᱟᱦᱟᱸ ᱫᱚ ᱚᱱᱮ ᱠᱩᱱᱟᱹᱢᱤ ᱠᱚ ᱢᱮᱛᱟᱜ ᱠᱟᱱ ᱫᱚ ᱵᱟᱹᱭᱥᱟᱹᱠᱷ ᱠᱩᱱᱟᱹᱢᱤᱼᱼ ᱮᱸ ᱤᱱᱟᱹ ᱢᱟᱦᱟ ᱨᱮᱜᱮ ᱢᱟᱱᱟᱣ ᱞᱮᱠᱷᱟᱱ ᱫᱚ ᱡᱚᱛᱷᱟᱛ-ᱟ ᱟᱫᱚᱼᱼ ᱯᱟᱸᱪᱮᱭ ᱢᱮᱭ ᱨᱮᱫᱚ ᱡᱮᱢᱚᱱ ᱦᱮᱸ ᱚᱱᱟᱼᱼ ᱯᱟᱸᱪᱮ ᱢᱮᱭ ᱫᱚ ᱡᱮᱢᱚᱱ ᱚᱱᱟ ᱫᱚ ᱤᱝᱞᱤᱥ ᱠᱟᱛᱷᱟ ᱛᱮ ᱟᱨ ᱵᱟᱹᱭᱥᱟᱹᱠᱷ ᱠᱩᱱᱟᱹᱢᱤ ᱫᱚᱼᱼ ᱚᱱᱟ ᱫᱚ ᱦᱟᱸᱜ ᱟᱵᱚ ᱥᱟᱱᱛᱟᱲ ᱤᱭᱟᱹᱛᱮ ᱟᱨᱠᱤ᱾
ᱦᱮᱸ᱾
ᱦᱚᱭ ᱦᱚᱭ ᱚᱱᱟ ᱛᱮ ᱤᱱᱟᱹ ᱠᱟᱛᱷᱟ ᱫᱚᱧ ᱞᱟᱹᱭ ᱠᱮᱫᱟ ᱟᱫᱚ ᱱᱤᱛᱚᱜ ᱫᱚ ᱦᱟᱸᱜᱼᱼ ᱢᱟᱱᱮ ᱢᱤᱫ ᱫᱤᱱ ᱨᱮ ᱫᱚ ᱢᱟᱱᱮᱻ ᱯᱟᱸᱪ ᱢᱮᱭ ᱡᱟᱦᱟᱸ ᱫᱤᱱ ᱤᱱᱟᱹ ᱫᱤᱱ ᱨᱮ ᱫᱚ ᱦᱟᱸᱜ ᱵᱟᱝᱼᱼ ᱧᱩᱨᱟᱹᱜ ᱠᱟᱱᱟ ᱥᱮ ᱢᱟᱱᱮ ᱚᱱᱟ ᱵᱟᱹᱭᱥᱟᱹᱠᱷ ᱠᱩᱱᱟᱹᱢᱤ ᱫᱚ ᱞᱟᱦᱟ ᱛᱟᱭᱱᱟᱢᱚᱜ ᱠᱟᱱᱟ ᱥᱮ? ᱢᱟᱱᱮ ᱦᱟᱱᱛᱮ ᱱᱟᱱᱛᱮ ᱠᱟᱱᱟ ᱟᱨ ᱠᱤᱼᱼ
ᱦᱩᱸ
ᱟᱪᱪᱷᱟ ᱢᱟ ᱤᱱᱟᱹ ᱯᱚᱨ ᱢᱟ ᱞᱟᱹᱭ ᱢᱮ ᱡᱮ ᱱᱩᱭᱟᱜ ᱡᱟᱱᱟᱢ ᱢᱟᱦᱟ ᱥᱮ ᱱᱩᱭᱟᱜ ᱵᱟᱨᱮ ᱛᱮ ᱢᱟᱱᱮ᱾ ᱱᱚᱩᱭ ᱜᱚᱝᱠᱮ ᱢᱟᱱᱮ ᱪᱮᱫ ᱞᱮᱠᱟᱭ᱾ ᱥᱮ ᱯᱩᱛᱷᱤ ᱠᱚ ᱚᱞ ᱯᱩᱛᱷᱤ ᱠᱚ ᱱᱤᱭᱮ
ᱱᱩᱭ ᱟᱜ ᱚᱞ ᱯᱩᱛᱷᱤ ᱠᱚ ᱫᱚ ᱛᱟᱦᱮᱸ ᱠᱟᱱᱟ ᱨᱚᱱᱚᱲ ᱯᱟᱹᱨᱥᱤ ᱯᱚᱦᱟ᱾ ᱯᱟᱹᱨᱥᱤ ᱤᱛᱟᱹ ᱞᱟᱠᱪᱟᱨ ᱥᱮᱨᱮᱧ ᱚᱞ ᱩᱯᱩᱨᱩᱢ ᱠᱷᱮᱨᱣᱟᱞ ᱵᱤᱨ ᱜᱟᱭᱟᱱᱼᱼ
ᱦᱚᱲ ᱥᱮᱨᱮᱧ ᱵᱤᱫᱩ ᱪᱟᱸᱫᱟᱱᱼᱼ
ᱥᱤᱫᱩ ᱠᱟᱹᱱᱩ ᱦᱩᱞᱼᱼ ᱟᱹᱰᱤ ᱟᱭᱢᱟ ᱟᱨᱚ᱾ ᱟᱨ ᱱᱩᱭ ᱫᱚ ᱩᱱᱤᱥᱥᱚ ᱯᱩᱪᱤᱥ ᱥᱟᱞ ᱨᱮ ᱚᱞᱪᱤᱠᱤᱼᱼ ᱯᱚᱛᱷᱤ ᱫᱚ ᱪᱷᱟᱯᱟ ᱥᱚᱫᱚᱨ ᱞᱮᱫᱼᱟ᱾
ᱟᱪᱪᱷᱟ
ᱦᱮ ᱟᱡ ᱵᱟᱵᱟᱣᱟᱜ ᱧᱩᱛᱩᱢ ᱛᱟᱦᱮᱸ ᱠᱟᱱᱟ ᱱᱚᱱᱫᱚᱞᱟᱞ ᱢᱩᱨᱢᱩ ᱥᱮ ᱦᱚᱸᱠᱚ ᱢᱮᱛᱟᱭ ᱛᱟᱦᱮᱸᱜ ᱟᱨ ᱟᱡᱭᱩ ᱛᱟᱦᱮᱸ ᱠᱟᱱᱟ ᱥᱚᱞᱢᱟ ᱥᱮ ᱥᱚᱢᱤ ᱦᱚ ᱠᱚ ᱢᱮᱛᱟᱭ ᱛᱟᱦᱮᱸᱫᱼᱼ
ᱥᱮ ᱟᱡ ᱵᱟᱵᱟ ᱥᱤᱫᱟᱹ ᱢᱩᱨᱢᱩ ᱥᱮ ᱪᱮᱫ ᱞᱮᱠᱟ ᱠᱚ ᱢᱮᱛᱟᱭ ᱛᱟᱦᱮᱸᱜᱼᱟ᱾
ᱦᱳᱭ ᱥᱤᱫᱩ ᱢᱩᱨᱢᱩ ᱦᱚᱸ ᱟᱨ ᱱᱚᱱᱫᱚᱞᱟᱞ ᱦᱚᱸᱠᱚ ᱢᱮᱛᱟᱭ ᱛᱟᱦᱮᱸᱫᱼᱼ ᱥᱟᱱᱛᱟᱲ ᱠᱚᱣᱟᱜ ᱢᱟ ᱵᱟᱨᱭᱟ ᱧᱩᱛᱩᱢ ᱛᱟᱦᱮᱸ ᱠᱟᱱ ᱛᱟᱵᱚ ᱱᱟ ᱢᱤᱫ ᱴᱟᱝ ᱫᱚ ᱜᱚᱲᱚᱢ ᱧᱩᱛᱩᱢᱼᱼ ᱟᱨ ᱢᱮᱫ ᱴᱟᱝ ᱫᱚ ᱪᱮᱛᱟᱱ ᱧᱩᱛᱩᱢ ᱦᱳᱭ ᱛᱳ ᱚᱱᱠᱟ ᱜᱮ ᱛᱟᱭ᱾
ᱦᱳᱭ ᱦᱳᱭ ᱡᱮ ᱢᱚᱱ ᱯᱚᱱᱰᱤᱛ ᱩᱱᱤ ᱫᱚ ᱨᱚᱜᱷᱩᱱᱟᱛᱷ ᱧᱩᱛᱩᱢ ᱛᱟᱦᱮᱸ ᱠᱟᱱ ᱛᱟᱭᱟ ᱟᱨᱼᱼ ᱡᱮ ᱱᱚᱜ ᱚᱭ ᱡᱮ ᱯᱚᱱᱰᱤᱛ ᱨᱚᱜᱷᱩᱱᱟᱛᱷ ᱢᱟᱱᱮ ᱚᱱᱟ ᱧᱩᱛᱩᱢ ᱨᱮᱭᱟᱜ ᱠᱟᱨᱚᱱ ᱢᱟᱱᱮ ᱟᱡ ᱢᱟᱱᱮᱼᱼ ᱚᱠᱟ ᱞᱮᱠᱟ ᱨᱮ ᱱᱚᱣᱟ ᱤᱭᱟᱹ ᱴᱟᱜ ᱧᱟᱢ ᱞᱮᱫᱟ ᱡᱮ ᱯᱚᱱᱰᱤᱛ ᱨᱚᱜᱷᱩᱱᱟᱛᱷ ᱢᱩᱨᱢᱩᱼᱼ
ᱯᱚᱱᱰᱤᱛ ᱨᱚᱜᱷᱩᱱᱟᱛᱷ ᱢᱩᱨᱢᱩ ᱣᱟᱜ ᱧᱩᱛᱩᱢ ᱫᱚ ᱦᱟᱸᱜᱼᱼ ᱵᱟᱹᱞᱤᱧ ᱵᱟᱲ ᱟᱭᱟ ᱚᱱᱟ ᱪᱮᱫᱟᱜ ᱠᱚ ᱥᱮᱞᱮᱫ ᱟᱠᱟᱫ ᱛᱟᱭᱟ᱾
ᱟ ᱦᱳᱭ ᱟᱫᱚ ᱱᱚᱣᱟ ᱥᱮᱞᱮᱫ ᱨᱮᱭᱟᱜ ᱠᱟᱨᱚᱱ ᱫᱚ ᱦᱚᱭ ᱛᱚ ᱤᱧ ᱠᱟᱹᱴᱤᱡ ᱠᱟᱹᱴᱤᱡ ᱤᱧ ᱵᱟᱰᱟᱭᱟ ᱛᱚ ᱩᱱᱟᱹᱜ ᱵᱟᱝ ᱨᱮ ᱦᱚᱸ
ᱦᱩᱸ
ᱦᱮᱸ ᱡᱟᱦᱟᱸ ᱟᱡ ᱡᱟᱦᱟᱸ ᱢᱟᱱᱮ ᱪᱮᱫ ᱞᱟᱹᱭᱼᱟ᱾ ᱡᱟᱦᱟᱸ ᱤᱛᱩᱱ ᱟᱥᱲᱟ ᱨᱮ ᱟᱡ ᱯᱟᱲ ᱦᱟᱜ ᱛᱟᱦᱮᱸᱫ ᱥᱮ ᱡᱟᱦᱟᱸ ᱵᱤᱫᱽᱫᱟᱹ ᱜᱟᱲ ᱨᱮᱼᱼ ᱡᱟᱦᱟᱸ ᱨᱮᱱᱟᱜ ᱱᱚᱣᱟ᱾
ᱩᱭᱦᱟᱹᱨ ᱫᱚ ᱵᱟᱝ ᱦᱤᱡᱩᱜ ᱠᱟᱱᱟ ᱛᱚᱼᱼ ᱚᱸᱰᱮ ᱠᱷᱚᱱᱟᱜ ᱟᱡ ᱢᱟᱹᱱ ᱮ ᱧᱟᱢ ᱞᱮᱫ ᱛᱟᱦᱮᱸᱜᱼᱟ ᱛᱚ ᱚᱸᱰᱮ ᱠᱚ ᱠᱷᱚᱱᱟᱜ ᱜᱮ ᱜᱩᱨᱩ ᱜᱚᱢᱠᱮ ᱫᱚ ᱯᱚᱱᱰᱤᱛ ᱨᱚᱜᱷᱩᱱᱟᱛᱷ ᱢᱩᱨᱢᱩ ᱢᱮᱱᱴᱮᱱ ᱟᱨᱠᱤ ᱱᱚᱣᱟ ᱢᱤᱫᱴᱮᱱ ᱩᱯᱟᱫᱷᱤ ᱩᱯᱨᱩᱢ ᱱᱟᱭ ᱥᱮ ᱚᱱᱟ ᱧᱩᱛᱩᱢ ᱠᱚ ᱮᱢᱟ ᱫᱮᱭᱟ᱾ ᱵᱟᱠᱷᱟᱡ ᱜᱩᱨᱩ ᱜᱚᱢᱠᱮᱭᱟᱜ ᱧᱩᱛᱩᱢ ᱛᱮᱫᱚ ᱞᱟᱦᱟ ᱛᱮᱫᱚ ᱛᱟᱦᱮᱸ ᱠᱟᱱ ᱛᱟᱭᱟ ᱨᱚᱜᱷᱩᱱᱟᱛᱷ ᱢᱩᱨᱢᱩ ᱚᱸᱰᱮ ᱠᱷᱚᱱᱟᱜ ᱜᱮ ᱟᱵᱚ ᱫᱚᱵᱚᱱ ᱩᱨᱩᱢᱮ ᱜᱮᱭᱟ ᱜᱩᱨᱩ ᱜᱚᱝᱠᱮᱭᱟᱜ ᱧᱩᱛᱩᱢ ᱫᱚ ᱱᱚᱣᱟ ᱛᱟᱭ ᱫᱚ ᱯᱚᱱᱰᱤᱛ ᱨᱚᱜᱷᱩᱱᱟᱛᱷ ᱢᱩᱨᱢᱩ ᱟᱨ ᱟᱨ ᱚᱞ ᱪᱤᱠᱤ ᱥᱤᱨᱡᱚᱱ ᱞᱮᱫᱟᱭ ᱚᱠᱟ ᱞᱮᱠᱟᱨᱮ ᱢᱟᱱᱮ ᱟᱡ ᱩᱭᱟᱹᱨ ᱧᱟᱢ ᱞᱮᱫᱟ ᱚᱠᱟᱞᱮᱠᱟ ᱨᱮ ᱠᱟᱹᱴᱤᱡ ᱚᱱᱟ ᱵᱟᱨᱮᱭᱟ ᱛᱮ ᱞᱟᱹᱭᱟᱜ
ᱜᱩᱨᱩ ᱜᱚᱢᱠᱮ ᱡᱚᱠᱷᱚᱱ ᱠᱷᱚᱱ ᱟᱭᱟᱜ ᱦᱩᱰᱤᱧ ᱚᱠᱛᱚ ᱨᱮ ᱤᱛᱩᱱ ᱟᱥᱲᱟᱭ ᱪᱟᱞᱟᱜ ᱛᱟᱦᱮᱸᱜᱼᱟ ᱚᱸᱰᱮ ᱤᱛᱩᱱ ᱟᱥᱲᱟ ᱥᱮᱱ ᱠᱟᱛᱮᱫ ᱧᱮᱞ ᱠᱚ ᱛᱟᱦᱮᱸᱜᱼᱟ ᱟᱡ ᱡᱩᱴᱤ ᱜᱤᱫᱽᱨᱟᱹ ᱠᱚᱫᱳ ᱢᱟᱱᱮ ᱟᱠᱚᱣᱟᱜ ᱡᱟᱱᱟᱢ ᱟᱲᱟᱝ ᱛᱮᱠᱚ ᱚᱞᱚᱜ ᱯᱟᱲᱦᱟᱣ ᱠᱚ ᱥᱮᱸᱬᱟᱭ ᱛᱟᱦᱮᱸᱜᱼᱟ ᱟᱫᱚ ᱟᱡ ᱢᱚᱱᱮᱨᱮ ᱱᱚᱣᱟ ᱠᱩᱠᱞᱤᱭ ᱞᱟᱜᱟᱣ ᱟᱫᱮᱭᱟ ᱡᱮ ᱩᱱᱠᱩ ᱢᱟ ᱟᱠᱚᱣᱟᱜ ᱡᱟᱱᱟᱢ ᱟᱲᱟᱝ ᱛᱮᱠᱚ ᱯᱟᱲᱦᱟᱜ ᱠᱟᱱᱟ ᱢᱮᱱᱠᱷᱟᱱ ᱤᱧ ᱪᱮᱫᱟᱜ ᱤᱧᱟᱜ ᱡᱟᱱᱟᱢ ᱟᱲᱟᱝ ᱛᱮ ᱵᱟᱹᱧ ᱯᱟᱲᱦᱟᱜ ᱠᱟᱱᱟ
ᱦᱟᱸ ᱦᱟᱸ
ᱠᱩᱠᱞᱤ ᱠᱟᱛᱮ ᱟᱡ ᱵᱟᱵᱟᱭ ᱠᱩᱞᱤ ᱞᱮᱫᱮᱭᱟ ᱡᱮ ᱵᱟᱵᱟ ᱩᱱᱠᱩ ᱫᱚ ᱟᱠᱚᱣᱟᱜ ᱡᱟᱱᱟᱢ ᱟᱲᱟᱝ ᱛᱮᱠᱚ ᱯᱟᱲᱦᱟᱜ ᱠᱟᱱᱟ ᱟᱵᱚᱣᱟᱜ ᱪᱮᱫᱟᱜ ᱡᱟᱱᱟᱢ ᱟᱲᱟᱝ ᱵᱟᱹᱱᱩᱜ ᱛᱟᱵᱚᱱᱟ ᱟᱡ ᱵᱟᱵᱟᱭ ᱞᱟᱹᱭ ᱠᱮᱫᱼᱟ ᱡᱮ ᱟᱵᱚᱣᱟᱜ ᱡᱟᱱᱟᱢ ᱟᱲᱟᱝ ᱫᱚ ᱵᱟᱹᱱᱩᱜ ᱟᱠᱟᱫᱟ᱾ ᱥᱮ ᱥᱤᱨᱡᱚᱱ ᱵᱟᱹᱱᱩᱜ ᱟᱠᱟᱫᱟ ᱚᱱᱟ ᱠᱷᱟᱹᱛᱤᱨ ᱟᱵᱚ ᱟᱵᱚᱣᱟᱜ ᱡᱟᱱᱟᱢ ᱟᱲᱟᱝ ᱛᱮᱫᱚ ᱵᱟᱵᱚᱱ ᱚᱞᱚᱜ ᱯᱟᱲᱟᱣ ᱫᱟᱲᱮᱭᱟᱜᱼᱟ ᱟᱫᱚ ᱚᱱᱟ ᱠᱚ ᱫᱤᱥᱟᱹ ᱠᱟᱛᱮ ᱜᱮ ᱡᱮ ᱩᱱᱤ ᱫᱳ
ᱥᱮ ᱟᱡ ᱱᱚᱝᱠᱟᱭ ᱦᱩᱞ ᱞᱮᱫᱟᱭ ᱡᱮ ᱢᱟᱱᱮ ᱚᱸᱰᱮᱱᱟᱜ ᱨᱚᱲ ᱠᱚ ᱟᱡ ᱵᱟᱭ ᱵᱩᱡᱷᱟᱹᱣ ᱫᱟᱲᱮᱭᱟᱜ ᱠᱟᱱᱟ ᱡᱮ ᱥᱮ ᱢᱟᱱᱮ ᱚᱲᱟᱜ ᱨᱮ ᱚᱲᱟᱜ ᱨᱮ ᱚᱲᱟᱜ ᱨᱮᱠᱚ ᱢᱤᱫ ᱨᱚᱠᱚᱢ ᱠᱚ ᱨᱚᱲ ᱠᱟᱱᱟ ᱚᱸᱰᱮ ᱢᱤᱫ ᱨᱚᱠᱚᱢ ᱠᱚ ᱨᱚᱲ ᱠᱟᱱᱟ ᱚᱱᱟ ᱨᱚᱲ ᱠᱚ ᱵᱟᱝ ᱵᱩᱡᱷᱟᱹᱣ ᱫᱟᱲᱮᱭᱟᱜ ᱱᱚᱝᱠᱟᱱ ᱢᱮᱛᱟᱭᱟ ᱥᱮ ᱪᱮᱫ ᱞᱮᱠᱟ
ᱦᱮᱸ ᱵᱟᱝ ᱵᱩᱡᱷᱟᱹᱣ ᱦᱮᱸᱜᱮ ᱮᱱᱛᱮ ᱨᱮᱦᱚᱸ ᱩᱱᱤ ᱢᱤᱫᱴᱟᱝ ᱠᱩᱠᱞᱤ ᱦᱮᱡ ᱟᱫᱮᱭᱟ ᱡᱮᱦᱮᱛᱩ ᱟᱡ ᱞᱟ‍ᱹᱭᱮᱫᱟ ᱮᱴᱟᱜ ᱤᱧ ᱡᱩᱴᱤ ᱜᱤᱫᱽᱨᱟᱹ ᱠᱚᱫᱚ ᱟᱠᱚᱣᱟᱜ ᱡᱟᱱᱟᱢ ᱟᱲᱟᱝ ᱛᱮᱠᱚ ᱯᱟᱲᱦᱟᱜ ᱠᱟᱱᱟ ᱤᱧ ᱪᱮᱫᱟᱜ ᱤᱧᱟᱹᱜ ᱡᱟᱱᱟᱢ ᱟᱲᱟᱝ ᱛᱮ ᱵᱟᱹᱧ ᱯᱟᱲᱦᱟᱣ ᱫᱟᱲᱮᱭᱟᱜᱼᱟ ᱚᱱᱟ ᱩᱭᱦᱟᱹᱨ ᱠᱟᱛᱮ ᱜᱮ ᱨᱤᱠ ᱨᱤᱠᱟᱹᱲ ᱠᱮᱜᱼᱟᱭ ᱚᱞᱪᱤᱠᱤ ᱵᱮᱱᱟᱣ ᱫᱳ
ᱦᱳᱭ ᱡᱮ ᱢᱟᱱᱮ ᱟᱵᱚᱣᱟᱜ ᱢᱟᱱᱮ ᱦᱳᱭ ᱦᱳᱭ ᱟᱫᱚ ᱞᱟᱹᱭ ᱢᱮ
ᱩᱱᱤ ᱫᱚ ᱡᱟᱱᱟᱢ ᱞᱮᱱᱟ ᱵᱷᱟᱨᱚᱛ ᱫᱤᱥᱚᱢ ᱨᱮᱱᱟᱜ ᱩᱲᱤᱥᱥᱟ ᱯᱚᱱᱚᱛ ᱨᱮᱱᱟᱜ ᱢᱚᱭᱩᱨᱵᱷᱚᱸᱡᱽ ᱡᱮᱞᱟ ᱨᱮᱱᱟᱜ ᱰᱟᱦᱟᱨᱰᱤ ᱥᱮ ᱰᱟᱲᱵᱟᱥ ᱟᱛᱳ ᱨᱮ
ᱦᱮᱸ ᱦᱮᱸ
ᱩᱱᱤ ᱫᱚ ᱯᱟᱹᱨᱥᱤ ᱥᱤᱧ ᱪᱟᱸᱫᱳ ᱥᱮ ᱥᱤᱧ ᱵᱚᱸᱜᱟ ᱦᱚᱸᱠᱚ ᱢᱮᱛᱟᱭ ᱜᱮᱭᱟ᱾
ᱚ ᱟᱪᱪᱷᱟ ᱟᱪᱪᱷᱟ
ᱟᱨ ᱩᱱᱤ ᱟᱨ ᱟ ᱢᱟᱹᱱ ᱫᱚ ᱚᱠᱟᱞᱮᱠᱟᱭ ᱧᱟᱢ ᱞᱮᱫ ᱛᱟᱦᱮᱸᱜ-ᱟᱭ ᱢᱤᱫᱴᱮᱱ ᱢᱟᱹᱱ ᱢᱤᱫᱴᱮᱱ ᱛᱟᱦᱮᱸ ᱠᱟᱱ ᱛᱟᱭᱟ ᱢᱟᱹᱱ ᱥᱮ ᱟᱭᱟᱜ ᱩᱯᱨᱩᱢ ᱫᱚ ᱚᱠᱟᱞ ᱞᱮᱠᱟᱭ ᱮᱢ ᱞᱮᱫᱟᱭ
ᱢᱟᱹᱱ ᱠᱚᱫᱚ ᱟᱹᱰᱤ ᱜᱚᱴᱟᱝ ᱯᱚᱛᱚᱵ ᱡᱚᱠᱷᱚᱱ ᱪᱷᱟᱯᱟ ᱩᱪᱷᱟᱹᱱ ᱮᱱ ᱛᱟᱭᱟ ᱩᱱ ᱚᱠᱛᱚ ᱜᱮᱭ ᱧᱟᱢ ᱠᱟᱜ ᱟᱭ ᱢᱮᱱᱠᱷᱟᱱ ᱪᱮᱫ ᱠᱚᱭ ᱧᱟᱢ ᱠᱟᱜᱼᱟ ᱚᱱᱟ ᱢᱟᱹᱱ ᱫᱚ ᱦᱟᱸᱜ ᱤᱧ ᱦᱤᱲᱤᱧ ᱠᱮᱫᱟ ᱚᱠᱟ ᱚᱠᱟ ᱥᱟᱞ ᱨᱮ ᱪᱮᱫ ᱯᱟᱹᱛᱷᱤ ᱠᱷᱟᱹᱛᱤᱨ
ᱟᱫᱚ ᱢᱟᱹᱱ ᱫᱚ ᱱᱚᱜᱼᱚ ᱱᱚᱠᱟ ᱞᱮᱠᱟᱨᱮ ᱧᱟᱢ ᱞᱮᱫᱟᱭ ᱥᱟᱱᱛᱟᱲ ᱥᱟᱶᱛᱟ ᱟᱨ ᱯᱟᱹᱨᱥᱤ ᱞᱟᱹᱜᱤᱫ ᱩᱱᱤᱭᱟᱜ ᱱᱟᱣᱟ ᱢᱟᱨᱟᱝ ᱮᱱᱮᱢ ᱠᱷᱟᱹᱛᱤᱨ ᱩᱱᱤ ᱫᱳ ᱢᱟᱱᱮ ᱧᱟᱢ ᱞᱮᱫᱟᱭ ᱟᱨᱠᱤ
ᱚ
ᱢᱚᱭᱩᱨᱵᱷᱚᱸᱡᱽᱟ ᱢᱚᱦᱟ ᱢᱚᱦᱟᱥᱚᱵᱷᱟ ᱠᱷᱚᱱ ᱩᱱᱤ ᱫᱚ ᱱᱚᱣᱟ ᱢᱟᱹᱱ ᱫᱚ ᱧᱟᱢ ᱞᱮᱫᱟᱭ᱾ ᱮᱢᱟᱫᱮ ᱛᱟᱦᱮᱱᱟᱭ ᱚᱞ ᱜᱩᱨᱩ ᱢᱟᱹᱱᱟᱱ ᱠᱚ ᱮᱢᱟᱫᱮ ᱛᱟᱦᱮᱸᱜ ᱟᱨᱠᱤ ᱢᱤᱫᱴᱮᱱ ᱵᱩᱨᱩ ᱞᱮᱠᱟᱛᱮ ᱦᱚᱸ ᱚᱸᱰᱮ ᱠᱚ ᱢᱟᱱᱮ ᱠᱚ ᱢᱟᱱᱮ ᱤᱨ ᱞᱮᱫᱮ ᱛᱟᱦᱮᱸ ᱟᱨᱠᱤ᱾
ᱦᱩᱸ ᱮᱠᱪᱩᱞᱤ ᱢᱟᱱᱮ ᱢᱟᱹᱱᱢᱤ ᱨᱩᱯ ᱛᱮ ᱵᱚᱸᱜᱟ ᱜᱮ ᱡᱟᱱᱟᱢ ᱞᱮᱱ ᱛᱟᱦᱮᱸᱜᱼᱟ ᱛᱚ ᱟᱵᱚ ᱥᱟᱱᱛᱟᱲ ᱠᱚ ᱞᱟᱹᱜᱤᱫ ᱛᱮ ᱫᱚ,
ᱦᱳᱭ ᱦᱳᱭ ᱦᱳᱭ ᱱᱤᱛᱚᱜ ᱫᱷᱟᱹᱨᱤᱡ ᱛᱮ ᱡᱮᱢᱚᱱ ᱩᱱᱤᱭᱟᱜ ᱱᱤᱛᱚᱜ ᱫᱷᱟᱹᱨᱤᱡ ᱛᱮ ᱡᱮᱢᱚᱱ ᱱᱚᱜᱼᱚᱭ ᱟᱵᱚ ᱢᱤᱫᱴᱮᱱ ᱚᱞᱚᱜ ᱯᱟᱲᱦᱟᱣ ᱨᱮ ᱟᱵᱚ ᱢᱤᱫᱴᱮᱱ ᱤᱭᱟᱹ ᱢᱟᱱᱮ ᱩᱱᱤᱭᱟᱜ ᱚᱞ ᱤᱭᱟᱹ ᱛᱮᱵᱚᱱ ᱚᱞᱚᱜ ᱯᱟᱲᱦᱟᱜ ᱠᱟᱱᱟ ᱥᱮ᱾
ᱦᱩᱸ ᱟᱹᱰᱤ ᱜᱚᱨᱚᱵᱟᱱ ᱠᱟᱛᱷᱟ ᱠᱟᱱᱟ᱾ ᱡᱮ ᱟᱡ ᱢᱟᱱᱮ ᱟᱭᱟᱜ ᱥᱤᱨᱡᱚᱱ ᱛᱮ ᱟᱵᱚ ᱟᱵᱚᱣᱟᱜ ᱡᱟᱱᱟᱢ ᱟᱲᱟᱝ ᱛᱮᱵᱚᱱ ᱚᱞᱚᱜ ᱯᱟᱲᱦᱟᱣ ᱫᱟᱲᱮᱭᱟᱜ ᱠᱟᱱᱟ ᱱᱤᱛᱚᱜ᱾
ᱦᱮᱸ ᱟᱨ ᱜᱩᱨᱩ ᱜᱚᱝᱠᱮ ᱛᱟᱠᱚ ᱫᱚ ᱟᱨ ᱜᱩᱨᱩ ᱜᱚᱢᱠᱮ ᱫᱚ ᱡᱟᱦᱟᱸᱭ ᱯᱚᱸᱱᱰᱤᱛ ᱨᱟᱹᱜᱷᱩᱱᱟᱛᱷ ᱢᱩᱨᱢᱩ ᱛᱚ ᱩᱱᱤ ᱫᱚ ᱛᱤᱱᱟᱹᱜ ᱵᱚᱭᱦᱟ ᱠᱚ ᱛᱟᱦᱮ ᱛᱟᱦᱮᱸ ᱠᱟᱱᱟ?
ᱩᱱᱟᱹᱜ ᱴᱷᱤᱠ ᱵᱟᱹᱧ ᱵᱟᱲᱟᱭᱟ᱾
ᱚ, ᱟᱨ ᱜᱩᱨᱩ ᱜᱚᱢᱠᱮ ᱛᱟᱠᱚ ᱫᱚ ᱦᱟᱸᱜᱼᱟ, ᱢᱤᱫᱴᱮᱱ ᱫᱚ ᱜᱩᱨᱩ ᱜᱚᱝᱠᱮ ᱯᱚᱱᱰᱤᱛ ᱨᱚᱜᱷᱩᱱᱟᱛᱷ ᱢᱩᱨᱢᱩ ᱟᱨ ᱛᱟᱯᱳᱨ ᱫᱚ ᱢᱟᱱᱮ ᱢᱟᱱᱮ ᱵᱟᱨ ᱵᱚᱭᱦᱟ ᱠᱤᱱ ᱛᱟᱦᱮᱸ ᱠᱟᱱᱟ ᱟᱨᱠᱤ᱾
ᱦᱮᱸ ᱟᱡ ᱫᱚ ᱠᱚᱚᱴᱤᱡ ᱮ ᱛᱟᱦᱮᱸ ᱠᱟᱱᱟᱭ?
ᱛᱚ ᱟᱡᱟᱜ ᱟ ᱟᱡ ᱵᱟᱵᱟᱨᱮᱱ ᱱᱚᱰᱮ ᱫᱚ ᱢᱟᱨᱟᱝᱤᱡ ᱛᱟᱦᱮᱸ ᱠᱟᱱᱟᱭ ᱡᱟᱦᱟᱸ ᱫᱚ ᱢᱟᱨᱟᱝ ᱟᱡ ᱫᱚ ᱢᱟᱨᱟᱝᱤᱡ ᱠᱟᱱᱟᱭ ᱟᱭ ᱠᱷᱚᱱᱟᱜ ᱦᱩᱰᱤᱧ ᱤᱡ ᱦᱩᱰᱤᱧ ᱤᱡ ᱮ ᱛᱟᱸᱦᱮ ᱠᱟᱱᱟᱭ ᱩᱱᱤ ᱫᱚ ᱱᱚᱝᱠᱟ ᱢᱟᱱᱮ ᱩᱱᱤ ᱫᱚ ᱪᱟᱥ ᱵᱟᱥ ᱨᱮ ᱟᱨᱠᱤ ᱠᱷᱟᱴᱟᱜ ᱛᱟᱦᱮᱸᱜᱼᱟᱭ ᱟᱨᱠᱤ᱾ ᱠᱚᱱᱳ ᱦᱳᱭ ᱟᱫᱚ ᱦᱩᱰᱤᱧᱤᱜᱼᱟ ᱵᱚᱭᱦᱟᱜ ᱧᱩᱛᱩᱢ ᱦᱳᱭᱳᱜ ᱠᱟᱱᱟ ᱵᱷᱩᱯᱫᱮᱥ ᱫᱷᱩᱜᱽᱫᱮᱵ ᱢᱩᱨᱢᱩ᱾
ᱪᱮᱞᱮ?
ᱵᱷᱩᱯ ᱵᱷᱩᱜᱽᱫᱮᱵᱽ ᱢᱩᱨᱢᱩ᱾
ᱵᱷᱩᱜᱽᱫᱮ ᱢᱩᱨᱢᱩ᱾ ᱟᱻᱻ
ᱦᱳᱭ ᱦᱳᱭ
ᱩᱱᱤᱭᱟᱜ ᱩᱯᱨᱩᱢ ᱫᱚ ᱦᱟᱸᱜ ᱵᱟᱹᱧ ᱧᱟᱢ ᱟᱠᱟᱫ ᱛᱟᱭᱟ ᱥᱮ ᱵᱟᱹᱧ ᱵᱟᱲᱟᱭ ᱛᱟᱭᱟ᱾
ᱟᱪᱪᱷᱟ ᱦᱳᱭ ᱦᱳᱭ᱾ ᱟᱫᱚ ᱩᱱᱤ ᱫᱚ ᱱᱚᱝᱠᱟ ᱫᱚ ᱵᱟᱭ ᱤᱭᱟᱹ ᱠᱟᱱᱟ ᱡᱮ ᱫᱤᱥᱚᱢ ᱦᱚᱲ ᱠᱚ ᱵᱟᱰᱟᱭᱟ ᱢᱮᱱᱛᱮᱜ ᱾
ᱮᱱ ᱨᱮᱦᱚᱸ ᱡᱮᱦᱮᱛᱩ ᱟᱡ ᱭᱳ ᱟᱡ ᱵᱟ ᱧᱩᱛᱩᱢ ᱪᱷᱟᱯᱟ ᱢᱮᱱᱟᱜᱼᱟ᱾
ᱦᱮᱸ ᱟᱨ ᱛᱟᱦᱞᱮ ᱜᱩᱨᱩ ᱜᱚᱢᱠᱮ ᱨᱮᱱ ᱮᱲᱟ ᱥᱮ ᱟᱡᱨᱮᱱ ᱜᱤᱫᱽᱨᱟᱹ ᱠᱚᱫᱚ ᱛᱤᱱᱟᱹᱜ ᱥᱮ ᱮᱨᱟ ᱫᱚ ᱮᱲᱟᱣᱟᱜ ᱧᱩᱛᱩᱢ ᱵᱟᱰᱟᱭ ᱢᱮᱱᱟᱜ ᱟᱠᱟᱫᱟ?
ᱮᱨᱟ ᱧᱩᱛᱩᱢ ᱫᱚ ᱵᱟᱹᱧ ᱫᱤᱥᱟᱹᱭᱮᱫᱼᱟ ᱜᱤᱫᱽᱨᱟᱹ ᱯᱤᱫᱽᱨᱟᱹᱫᱚ ᱦᱚᱭᱛᱳ ᱵᱟᱹᱱᱩᱜ ᱠᱳᱣᱟ᱾
ᱚᱸ ᱟᱫᱚ ᱡᱟᱸᱦᱟᱸ ᱞᱮᱠᱟ ᱯᱩᱛᱷᱤ ᱠᱚᱨᱮᱜ ᱚᱞ ᱧᱟᱢ ᱠᱟᱱᱟ ᱥᱮ ᱚᱱᱮ ᱟᱡᱚᱢ ᱧᱟᱢ ᱠᱟᱱᱟ ᱟᱸ ᱮᱨᱟᱜ ᱧᱩᱛᱩᱢ ᱫᱚ ᱦᱩᱭᱩᱜ ᱠᱟᱱ ᱛᱟᱭᱟᱱᱚᱦᱟ ᱢᱩᱨᱢᱩ ᱟᱨ ᱟᱡ ᱨᱮᱱ
ᱢᱤᱫᱴᱟᱝ ᱠᱚᱲᱟ ᱟᱨ ᱢᱤᱫᱴᱟᱝ ᱠᱩᱲᱤ ᱜᱤᱫᱽᱨᱟᱹ ᱠᱤᱱ ᱛᱟᱦᱮᱸ ᱠᱟᱱ ᱛᱟᱭᱟ
ᱚ
ᱚ ᱟᱨ ᱦᱚᱯᱚᱱ ᱛᱮᱭᱟᱭᱟ ᱧᱩᱛᱩᱢ ᱫᱚ ᱦᱩᱭᱩᱜ ᱠᱟᱱᱟ ᱪᱩᱱᱩ ᱢᱩᱨᱢᱩ ᱦᱚᱯᱚᱱ ᱮᱨᱟ ᱛᱮᱭᱟᱜ ᱧᱩᱛᱩᱢ ᱫᱚ ᱦᱩᱭᱩᱜ ᱠᱟᱱᱟ ᱪᱚᱢᱯᱟ ᱢᱩᱨᱢᱩ
ᱚᱱᱟ ᱛᱚ ᱦᱩᱭ ᱛᱚ ᱦᱤᱲᱤᱡ ᱦᱩᱭ ᱫᱟᱲᱮᱭᱟᱜᱼᱟ ᱠᱟᱨᱚᱱ ᱪᱩᱱᱩ ᱢᱩᱨᱢᱩ ᱫᱚ ᱟᱡ ᱜᱮᱠᱚ ᱢᱮᱛᱟᱭ ᱛᱟᱦᱮᱸᱜᱼᱟ
ᱦᱚᱸ
ᱵᱟᱸ ᱟᱫᱚ ᱡᱟᱦᱟᱸ ᱞᱮᱠᱟ ᱢᱟᱱᱮ ᱛᱚ ᱵᱟᱰᱟᱭ ᱢᱟ ᱵᱟᱹᱱᱩᱜ ᱠᱟᱜ ᱜᱮ ᱡᱮ ᱩᱱᱤ ᱫᱚ
ᱵᱟᱝ-ᱟ ᱠᱟᱨᱚᱱ ᱪᱩᱱᱩ ᱢᱩᱨᱢᱩ ᱫᱚ ᱟᱡ ᱪᱩᱱᱩ ᱢᱩᱨᱢᱩ ᱫᱚ ᱟᱡ ᱠᱚ ᱢᱮᱛᱟᱭ ᱛᱟᱦᱮᱸᱫᱼᱟ
ᱟᱪᱪᱷᱟ ᱟᱪᱪᱷᱟ
ᱚᱱᱟᱫᱚ ᱫᱚᱢᱮ ᱨᱩᱣᱟᱹᱜ ᱛᱟᱦᱮᱸᱜ ᱛᱮ ᱧᱩᱛᱩᱢ ᱫᱚᱠᱚ ᱯᱟᱞᱴᱟᱣ ᱠᱟᱜ ᱛᱟᱭᱟ
ᱚ
ᱢᱟᱱᱮᱸ ᱱᱚᱣᱟ ᱠᱚᱫᱚ ᱮᱢᱚᱱ ᱱᱟᱜᱟᱢ ᱛᱟᱵᱚᱱ ᱢᱤᱫᱴᱟᱝ ᱡᱤᱱᱤᱥ ᱠᱟᱱᱟ ᱟᱹᱰᱤ ᱜᱚᱴᱟᱝ ᱯᱚᱛᱚᱵ ᱨᱮ ᱟᱹᱰᱤ ᱨᱚᱠᱚᱢ ᱛᱮ ᱚᱞ ᱢᱮᱱᱟᱜᱼᱟ ᱢᱮᱱᱠᱷᱟᱱ ᱟᱵᱚ ᱱᱤᱛ ᱦᱟᱹᱵᱤᱡ ᱛᱮ ᱵᱟᱵᱚᱱ ᱵᱟᱲᱟᱭ ᱡᱮ ᱚᱠᱟ ᱴᱟᱜ ᱫᱚ ᱥᱚᱴᱷᱤᱠᱟ ᱚᱠᱟ ᱴᱟᱜ ᱫᱚ ᱦᱤᱲᱤᱡᱼᱟ?
ᱦᱮᱸ ᱟᱫᱚ ᱦᱮᱸ ᱟᱫᱚ ᱱᱚᱣᱟ ᱫᱚ ᱥᱚᱴᱷᱩᱠ ᱥᱟᱹᱦᱤᱡ ᱫᱚ ᱵᱟᱰᱟᱭ ᱨᱮᱱᱟᱜ ᱵᱟᱹᱱᱩᱜ ᱛᱟᱵᱚᱱᱟ
ᱦᱩᱸ, ᱤᱧ ᱫᱩᱧ ᱵᱟᱲᱟᱭ ᱛᱟᱦᱮᱜᱼᱟ ᱡᱮ ᱢᱤᱫᱴᱟᱝ ᱜᱮᱛᱟᱭᱟ ᱠᱚᱲᱟ ᱜᱤᱫᱽᱨᱟᱹ᱾
ᱚ ᱟᱪᱪᱷᱟ ᱟᱪᱪᱷᱟ ᱵᱟᱝ ᱜᱮ ᱟᱨ ᱡᱮ ᱦᱚᱸᱜᱼᱚᱭ ᱜᱩᱨᱩ ᱜᱚᱢᱠᱮ ᱟᱨ ᱠᱤ ᱡᱟᱦᱟᱸ ᱫᱚ ᱟᱜ ᱩᱱᱤ ᱢᱤᱫᱴᱮᱱ ᱚᱠᱟ ᱞᱮᱠᱟ ᱜᱷᱟᱨᱚᱸᱡᱽ ᱱᱤᱛᱚᱜ ᱡᱟᱦᱟᱸ ᱜᱷᱟᱨᱚᱸᱡᱽ ᱛᱟᱭ ᱡᱟᱦᱟᱸ ᱨᱮ ᱚᱲᱟᱜ ᱛᱟᱭ? ᱚᱸᱰᱮ ᱫᱚ ᱱᱤᱛᱚᱜ ᱢᱟᱱᱮ ᱚᱠᱚᱭ ᱠᱚ ᱦᱮᱱᱟᱜ ᱠᱚ ᱛᱮ ᱟᱨᱠᱤ?
ᱱᱤᱛᱚᱜ ᱨᱮᱱ ᱱᱤᱛᱚᱜ ᱫᱚ ᱟᱡ ᱨᱮᱱ ᱵᱚᱝᱥᱚ ᱯᱳᱯᱳᱝᱲᱟᱲᱟ ᱠᱚ ᱢᱮᱱᱟᱜ ᱠᱚ ᱛᱟᱭᱟ
ᱯᱚᱝᱲᱟ ᱢᱟᱱᱮ ᱪᱮᱜ ᱞᱮᱠᱟ ᱡᱮ ᱟᱡ ᱨᱮᱱ ᱜᱚᱲᱚᱢ ᱠᱚᱲᱟ, ᱠᱚᱲᱟ
ᱚᱱᱟ ᱦᱚᱸ ᱟᱨᱦᱚᱸ ᱞᱟᱛᱟᱨ ᱥᱮᱫ ᱟᱨᱠᱤ ᱟᱫᱚ ᱥᱟᱹᱜᱟᱹᱭ ᱵᱟᱹᱱᱩᱜ ᱠᱟᱜᱼᱟ ᱦᱚᱭ ᱛᱚ ᱩᱱᱟᱹᱜ ᱦᱟᱹᱵᱤᱡ ᱫᱚ ᱦᱟᱜ ᱵᱟᱹᱧ ᱵᱟᱲᱟᱭᱟ
ᱦᱳᱭ ᱜᱚᱲᱚᱢ ᱠᱚᱲᱟ ᱯᱳᱨ ᱢᱟ ᱫᱟᱫᱟ ᱦᱟᱲᱟᱢ ᱥᱮ